ᱦᱮᱞᱳ ᱜᱚᱝᱠᱮ᱾ ᱦᱮᱸ ᱦᱮᱞᱳ᱾
ᱜᱚᱢᱠᱮ ᱨᱚᱲ ᱠᱟᱴᱟᱜ ᱠᱟᱱ ᱛᱟᱵᱤᱱ ᱫᱚ ᱵᱟᱝ ᱟᱸᱡᱚᱢᱚᱜ ᱠᱟᱱᱟ᱾
ᱠᱟᱴᱟ ᱠᱟᱴᱟ ᱟᱸᱡᱚᱢᱚᱜ ᱠᱟᱱᱟ᱾
ᱦᱚᱸ ᱱᱤᱛ ᱴᱷᱤᱠ ᱜᱮᱢᱟ
ᱚ ᱪᱮᱫ ᱠᱚᱵᱮᱱ ᱪᱤᱠᱟᱹᱭᱮᱫᱟ?
ᱱᱤᱛᱳᱜ ᱫᱚ ᱢᱮᱱᱟᱜ ᱞᱤᱧ ᱜᱮᱭᱟ ᱚᱲᱟᱜ ᱨᱮᱜᱮ ᱱᱚᱜ ᱚᱭ ᱛᱩᱯᱩ ᱵᱟᱲᱟ ᱦᱩᱭᱱᱟ ᱱᱮᱜ ᱮ ᱜᱮ।
ᱪᱤᱦᱟ।
ᱟᱵᱤᱱ ᱫᱚ?
ᱟᱹᱞᱤᱧ ᱦᱚᱸ ᱱᱚᱜᱼᱚᱭ ᱚᱲᱟᱜ ᱠᱷᱚᱱᱼᱼ ᱢᱟᱱᱮ ᱵᱚᱞ ᱮᱱᱮᱡ ᱞᱤᱧ ᱪᱟᱞᱟᱜ ᱠᱟᱱᱟ ᱢᱟᱡᱟᱱ ᱫᱚ ᱵᱚᱞ ᱮᱱᱮᱡ ᱞᱮ ᱪᱟᱞᱟᱜ ᱟᱛᱚ।
ᱚ ᱛᱟᱦᱚᱞᱮ ᱟᱯᱮᱭᱟᱜ ᱫᱚ ᱰᱟᱹᱦᱤ ᱢᱮᱱᱟᱜ ᱛᱟᱯᱮᱭᱟ ᱥᱮ ᱵᱟᱝ ᱜᱚᱝᱠᱮ।
ᱦᱳᱭ ᱰᱟᱹᱦᱤ ᱢᱮᱱᱟᱜᱼᱟ।
ᱚ ᱟᱯᱮᱭᱟᱜ ᱰᱟᱹᱦᱤ ᱨᱮᱜᱮ ᱯᱮ ᱪᱟᱞᱟᱜ ᱠᱟᱱᱟ।
ᱦᱳᱭ ᱟᱞᱮᱭᱟᱜ ᱰᱟᱹᱦᱤ ᱨᱮᱜᱮ ᱟᱫᱚ ᱟᱞᱮᱭᱟᱜ ᱰᱟᱹᱦᱤ ᱨᱮᱫᱚᱼᱼ ᱚᱱᱠᱟ ᱫᱚ ᱵᱟᱝᱠᱚ ᱪᱟᱞᱟᱜ ᱛᱮ ᱟᱫᱚ ᱚᱱᱠᱟᱜᱮ ᱢᱤᱫᱴᱮᱱ ᱠᱮᱞᱟᱵᱽ ᱢᱮᱱᱟᱜᱼᱟ ᱚᱸᱰᱮᱱᱟᱜ ᱰᱟᱹᱦᱤᱞ ᱞᱮ ᱪᱟᱞᱟᱜ ᱠᱟᱱᱟ।
ᱚ ᱟᱞᱮ ᱱᱚᱰᱮ ᱫᱚ ᱜᱤᱫᱽᱨᱟᱹᱼᱼ ᱠᱚ ᱵᱟᱠᱚ ᱩᱰᱩᱠᱚᱜ ᱜᱮᱭᱟ ᱛᱚ ᱟᱫᱚ ᱱᱚᱰᱮ ᱠᱚᱭᱮᱠ ᱜᱤᱞᱟᱹ ᱜᱤᱫᱽᱨᱟᱹ ᱢᱮᱱᱟᱜ ᱠᱚᱣᱟ। ᱩᱱᱠᱩ ᱥᱩᱨ ᱟᱹᱛᱩ ᱨᱮᱜᱮ ᱤᱭᱟᱹ ᱠᱚ ᱪᱟᱞᱟᱜ ᱜᱮᱭᱟ ᱵᱚᱞ ᱮᱱᱮᱡ ᱠᱚ ᱪᱟᱞᱟᱜ ᱜᱮᱭᱟ ᱟᱨᱠᱤ᱾
ᱦᱳᱭ।
ᱚ ᱛᱟᱦᱚᱞᱮ ᱪᱮᱫ ᱛᱮᱫᱚ ᱯᱮ ᱪᱟᱞᱟᱜ ᱠᱟᱱᱟ।
ᱱᱚᱣᱟ ᱥᱟᱭᱠᱮᱞ ᱠᱚᱛᱮ ᱜᱮ।
ᱚ ᱥᱩᱨ ᱜᱮ ᱡᱟᱱᱤᱡ ᱛᱟᱞᱮ ᱵᱟᱝ।
ᱦᱳᱭ ᱥᱩᱨ ᱜᱮᱭᱟ ᱚᱱᱮ ᱠᱤᱪᱷᱩ ᱠᱤᱪᱷᱩ ᱦᱚᱲ ᱫᱚ ᱛᱟᱲᱟᱢ ᱛᱮᱦᱚᱸ ᱠᱚ ᱪᱟᱞᱟᱜᱼᱟ। ᱢᱟᱱᱮ ᱚᱱᱠᱟᱼᱼ ᱠᱷᱮᱛ ᱢᱮᱱᱟᱜᱼᱟ ᱵᱟᱹᱭᱦᱟᱹᱲ ᱨᱮᱱᱟᱜ ᱵᱟᱹᱭᱦᱟᱹᱲ ᱨᱮ ᱚᱱᱟ ᱫᱷᱟᱨᱮ ᱱᱚᱣᱟ ᱫᱷᱟᱨᱮ ᱜᱮ।
ᱳ ᱟᱪᱪᱷᱟ।
ᱟᱫᱚ ᱟᱹᱞᱤᱧ ᱫᱚ ᱟᱭᱩᱵᱚᱜ ᱠᱷᱟᱹᱛᱤᱨ ᱛᱮ ᱥᱟᱭᱠᱮᱞ ᱛᱮᱞᱤᱧ ᱪᱟᱞᱟᱜ ᱠᱟᱱᱟ।
ᱚ ᱠᱷᱮᱞ ᱠᱚᱯᱮ ᱫᱚᱦᱚᱭ ᱜᱮᱭᱟ ᱥᱮ ᱵᱟᱝ ᱛᱟᱦᱚᱞᱮ ᱚᱱᱟ ᱰᱟᱹᱦᱤᱨ ᱨᱮ ᱜᱚᱝᱠᱮ?
ᱦᱮᱸ ᱫᱚᱦᱚᱭ ᱫᱚᱦᱚᱭ ᱜᱮᱭᱟᱞᱮ। ᱱᱚᱜᱼᱚᱭ ᱦᱟᱸᱜ ᱟᱫᱚ ᱦᱟᱸᱜ ᱞᱮ ᱫᱚᱦᱚᱭᱟ ᱱᱚᱝᱠᱟ ᱫᱟᱜ ᱮᱫᱟ ᱥᱮ ᱫᱟᱜ ᱠᱟᱹᱴᱤᱡᱼᱮᱻ᱾ ᱤᱭᱟᱹ ᱧᱚᱜ ᱞᱮᱜᱮ ᱯᱷᱟᱸᱠ ᱧᱚᱜ ᱞᱮᱜᱮ ᱵᱟᱝᱠᱷᱟᱱ ᱞᱚᱥᱚᱫᱚᱜ ᱦᱟᱸᱜ ᱚᱸᱰᱮ ᱫᱚ ᱠᱟᱹᱴᱤᱡ ᱪᱟᱨ ᱧᱚᱜ ᱜᱮᱭᱟ।
ᱦᱩᱸ ᱦᱩᱸ ᱟᱞᱮ ᱱᱚᱰᱮ ᱦᱚᱸ ᱠᱷᱮᱞ ᱞᱮ ᱫᱚᱦᱚᱭ ᱜᱮᱭᱟ ᱢᱤᱫᱴᱮᱱ ᱟᱹᱛᱩ ᱰᱟᱦᱤ ᱢᱮᱱᱟᱜ ᱛᱟᱞᱮᱭᱟ। ᱟᱹᱰᱤ ᱥᱩᱨ ᱜᱮᱭᱟ ᱟᱨᱠᱤ ᱮᱦᱮᱜ। ᱮᱠᱫᱚᱢ ᱥᱳᱨ ᱜᱮᱭᱟ ᱚᱸᱰᱮ ᱤᱭᱟᱹ ᱥᱚᱢᱚᱭ ᱞᱮ ᱫᱚᱦᱚᱭ ᱜᱮᱭᱟ ᱟᱞᱮ ᱫᱚ᱾ ᱵᱚᱪᱷᱚᱨ ᱢᱩᱪᱟᱹᱫ ᱨᱮ ᱮᱠᱫᱚᱢ ᱯᱩᱱ ᱫᱤᱱ ᱦᱩᱭᱩᱜ ᱜᱮᱭᱟ ᱠᱷᱮᱞ। ᱦᱮ ᱰᱤᱥᱮᱢᱵᱚᱨ ᱮᱫᱚᱢ ᱢᱩᱪᱟᱹᱫ ᱨᱮ।
ᱚ ᱩᱱᱫᱤᱱ ᱠᱷᱮᱞ ᱢᱟᱱᱮ ᱛᱟᱦᱚᱞᱮ ᱞᱟᱹᱴᱩ ᱠᱷᱮᱞ ᱠᱟᱱ ᱜᱮᱭᱟ ᱛᱚᱵᱮ।
ᱞᱟᱹᱴᱩ ᱵᱚᱞᱛᱮ ᱟᱹᱰᱤ ᱫᱤᱱ ᱠᱷᱚᱱ ᱠᱷᱮᱞ ᱦᱚᱪᱚ ᱦᱩᱭᱩᱜ ᱠᱟᱱ ᱛᱟᱦᱮᱸᱱᱟ ᱛᱚ ᱚᱱᱟᱛᱮ ᱵᱚᱛᱛᱨᱤᱥ ᱴᱤ ᱴᱤᱢᱟᱜ ᱠᱷᱮᱞ ᱟᱨᱠᱤ।
ᱚᱻ
ᱦᱮ ᱠᱟᱣᱰᱤ ᱨᱮᱱᱟᱜ ᱠᱦᱮᱞ ᱠᱟᱱᱟ।
ᱟᱨ ᱚᱱᱠᱟ ᱛᱤᱱᱟᱹᱜ ᱜᱟᱱ ᱫᱟᱢᱟᱠᱟᱯᱮ ᱫᱚᱦᱚᱭ ᱜᱮᱭᱟ ᱚᱱᱟ ᱠᱚᱨᱮ?
ᱦᱩᱸ ᱚᱱᱮ ᱚᱱᱠᱟ ᱢᱤᱛ ᱞᱟᱠ ᱜᱟᱱ ᱨᱮ ᱫᱚᱦᱚ ᱵᱟᱲᱟ ᱦᱩᱭ ᱟᱠᱟᱱᱟ ᱟᱨᱠᱤ ᱱᱚᱰᱮ ᱫᱚ।
ᱚ
ᱟᱫᱚ ᱚᱱᱟ ᱠᱷᱚᱱ ᱡᱟᱹᱥᱛᱤ ᱫᱚ ᱢᱟᱱᱮ ᱰᱟᱹᱦᱤᱴᱟᱜ ᱫᱚ ᱢᱮᱱ ᱡᱩᱛ ᱜᱮ ᱚᱱᱠᱟ ᱞᱟᱹᱭ ᱫᱚ ᱵᱟᱝ ᱜᱟᱱᱚᱜᱼᱟ᱾ ᱢᱤᱫ ᱫᱷᱟᱨᱮ ᱫᱚ ᱠᱟᱹᱴᱤᱡ ᱥᱩᱨ ᱧᱚᱜ ᱜᱮᱭᱟ ᱟᱨᱠᱤ ᱚᱱᱟ ᱦᱤᱥᱟᱹᱵ ᱛᱮ। ᱢᱤᱫ ᱫᱷᱟᱣ ᱫᱚᱠᱚ ᱞᱟᱹᱭᱮᱫ ᱛᱟᱦᱮᱸᱱᱟ ᱡᱮ ᱡᱟᱹᱥᱛᱤ ᱧᱚᱜ ᱠᱟᱹᱣᱰᱤ ᱨᱮᱱᱟᱜ ᱠᱷᱮᱞ ᱦᱚᱪᱚ ᱦᱩᱭᱩᱜᱼᱟ, ᱚᱱᱠᱟ ᱪᱷᱚ ᱞᱟᱠᱷ ᱜᱟᱱ। ᱟᱫᱚ ᱡᱚᱛᱚ ᱦᱚᱲ ᱵᱟ ᱞᱟᱹᱭ ᱫᱟᱠᱚ᱾ ᱚᱫᱚ ᱡᱮ ᱰᱟᱹᱦᱤ ᱴᱟᱜ ᱩᱱᱟᱹᱜ ᱫᱚ ᱵᱟᱝ ᱡᱩᱛᱟ ᱛᱚ ᱪᱦᱚᱭ ᱞᱟᱠᱷ ᱞᱮᱠᱟ। ᱟᱫᱚ ᱚᱱᱟ ᱦᱚᱛᱮ ᱛᱮ ᱵᱟᱝᱠᱚ ᱢᱚᱛ ᱞᱮᱫ
ᱟᱫᱚ ᱚᱱᱠᱟ ᱡᱚᱠᱦᱚᱱ ᱞᱟᱹᱴᱩ ᱠᱷᱮᱞ ᱦᱚᱪᱚᱭᱟ ᱜᱚᱴᱟ ᱦᱚᱸ᱾ ᱠᱟᱹᱴᱤᱡ ᱚᱥᱟᱨ ᱡᱮᱞᱮᱧ ᱥᱮ ᱜᱚᱰᱟ ᱠᱟᱹᱴᱤᱡ ᱥᱚᱢᱟᱱ, ᱱᱚᱝᱠᱟ ᱧᱮᱞ ᱟᱫᱚ ᱯᱮᱞᱭᱟᱨ ᱠᱚᱦᱚᱸ ᱠᱚ ᱧᱮᱞᱟ ᱡᱩᱫᱤ ᱜᱚᱰᱟ ᱵᱟᱝ ᱵᱟᱹᱞᱤᱭᱟ ᱛᱟᱦᱚᱞᱮ ᱯᱮᱞᱭᱟᱨ ᱠᱚᱚᱱᱟᱜ᱾ ᱥᱟᱵ ᱨᱮᱱᱟᱜ ᱦᱚᱸ ᱵᱟᱠᱚ ᱪᱮᱥᱴᱟᱭᱟ᱾
ᱦᱳᱭ ᱢᱟᱱᱮ, ᱱᱤ ᱦᱮ- ᱦᱮᱸ ᱧᱮᱞ ᱠᱟᱛᱮ ᱠᱚ ᱪᱟᱞᱟᱜ ᱠᱟᱱᱟ ᱰᱟᱝᱤ ᱡᱩᱫᱤ ᱠᱚ ᱠᱩᱥᱤᱭᱟᱫᱟ ᱛᱚᱵᱮ ᱠᱚ ᱥᱟᱵᱟ ᱵᱟᱠᱷᱟᱱ ᱵᱟᱠᱚ ᱥᱟᱵᱟ᱾
ᱦᱳᱭ
ᱠᱩ ᱦᱩᱭᱱᱟ ᱵᱟᱜᱮ ᱵᱷᱟᱜᱮ ᱯᱞᱭᱟᱨ ᱚᱱᱮ ᱚᱝᱠᱟ᱾
ᱦᱳᱭ ᱛᱟᱦᱚᱞᱮ ᱜᱚᱝᱠᱮ ᱟᱵᱮᱱ ᱫᱚ, ᱵᱚᱞ ᱵᱮᱱ ᱮᱱᱮᱡ ᱜᱮᱭᱟ ᱥᱮ ᱵᱟᱝ?
ᱟᱹᱞᱤᱧ ᱫᱚ ᱮᱱᱮᱡ ᱫᱚᱞᱤᱧ ᱮᱱᱮᱡ ᱛᱟᱦᱮᱸᱱᱟ ᱞᱟᱦᱟᱛᱮ ᱟᱫᱚ᱾ ᱱᱤᱛᱚᱜ ᱫᱚ ᱯᱟᱲᱦᱟᱣ ᱢᱤᱫ ᱫᱷᱟᱣ ᱮᱢᱚᱱ ᱪᱟᱯ ᱯᱟᱲᱟᱣᱟᱜ ᱞᱤᱧᱟ, ᱟᱫᱚ ᱢᱤᱫ ᱥᱚᱢᱚᱭ ᱠᱚᱞᱮᱡ ᱨᱮ ᱡᱚᱠᱷᱚᱱ ᱵᱷᱚᱨᱛᱤ ᱦᱩᱭᱱᱟ ᱟᱫᱚ ᱩᱱ ᱯᱚᱨᱮ ᱵᱟᱜᱤ ᱦᱩᱭᱮᱱ ᱠᱷᱟᱱ ᱟᱫᱚ ᱮᱱᱮᱡ ᱦᱩᱭ ᱠᱟᱱᱟ, ᱛᱟᱞᱟᱢᱟᱞᱟ ᱠᱚᱨᱮ ᱡᱟᱦᱟᱸ ᱛᱤᱥ ᱠᱚᱨᱮ ᱮᱱᱮᱡ ᱵᱟᱲᱟ ᱟᱫᱚ ᱡᱮᱢᱚᱱ ᱦᱚᱜᱼᱚᱭ ᱩᱱᱠᱩ᱾ ᱱᱤᱛᱚᱜ ᱟᱞᱮ ᱱᱚᱸᱰᱮ ᱵᱟᱠᱚ ᱩᱰᱩᱠᱚᱜ ᱠᱟᱱᱟ ᱰᱟᱹᱦᱤ ᱨᱮ ᱠᱷᱟᱹᱛᱤᱨ ᱮᱴᱟᱜ ᱟᱹᱛᱩ ᱪᱟᱞᱟᱣ ᱠᱟᱛᱮᱫ ᱱᱩᱠᱩ ᱵᱚᱞ ᱠᱚ ᱮᱱᱮᱡ ᱠᱟᱱᱟ ᱟᱞᱮ ᱟᱹᱛᱩ ᱨᱮᱱ᱾ ᱟᱫᱚ ᱚᱱᱮ ᱚᱱᱠᱟ ᱫᱚ, ᱟᱨᱠᱤ ᱠᱷᱮᱞ ᱦᱩᱭᱩᱜ ᱜᱮᱭᱟ, ᱡᱮ ᱮᱴᱟᱜ ᱟᱹᱛᱩ ᱪᱟᱞᱟᱣ ᱠᱟᱛᱮ ᱵᱳᱞᱮᱢ ᱮᱱᱮᱡ-ᱟ ᱚᱱᱠᱟ ᱫᱚ ᱵᱟᱝ᱾ ᱩᱰᱩᱝᱚᱜᱼᱟ ᱛᱟᱦᱚᱞᱮ ᱠᱷᱟᱱ ᱪᱟᱞᱟᱣ ᱦᱩᱭᱩᱜ ᱜᱮᱭᱟ ᱟᱨᱠᱤ ᱠᱚᱨᱮ ᱡᱟᱦᱟᱸ ᱛᱤᱥ ᱠᱚᱨᱮᱫ᱾ ᱛᱟᱦᱚᱞᱮ ᱚᱱᱛᱮ ᱫᱚ ᱱᱤᱛᱚᱜ ᱫᱚ ᱦᱩᱭᱩᱜ ᱠᱟᱱᱟ ᱥᱮ ᱵᱟᱝ ᱠᱷᱮᱞ ᱦᱚᱪᱚᱭ ᱫᱟᱠᱚ ᱥᱮ ᱵᱟᱝ? ᱥᱤᱢ ᱠᱷᱮᱞ ᱠᱚ ᱡᱟᱦᱟᱱᱟᱜ ᱠᱷᱮᱞ ᱠᱚ?
ᱦᱳᱭ ᱠᱷᱮᱞ ᱦᱚᱪᱚᱭᱮᱫ ᱜᱮᱭᱟ ᱠᱚ ᱦᱟᱸᱜ ᱱᱚᱜᱼᱚᱭ ᱜᱟᱯᱟ ᱫᱚ ᱛᱤᱨᱤᱥ ᱛᱟᱨᱤᱠᱷ ᱢᱮᱭᱟᱝ ᱦᱤᱞᱳᱜ ᱦᱟᱸᱜ ᱢᱮᱱᱟᱜ ᱛᱟᱞᱮᱭᱟ ᱢᱤᱫᱴᱮᱱ ᱱᱚᱝᱠᱟ ᱠᱷᱮᱞ ᱜᱮᱢ
ᱚ ᱥᱟᱵ ᱠᱟᱫᱟ ᱯᱮ?
ᱚᱱᱠᱟ ᱥᱤᱢ ᱠᱷᱮᱞ ᱜᱮ ᱦᱮᱸ ᱥᱤᱢ ᱠᱷᱮᱞ ᱜᱮ ᱢᱮᱱᱟᱜ ᱛᱟᱞᱮᱭᱟ᱾ ᱮᱠ ᱛᱟᱹᱨᱤᱠᱷ ᱦᱤᱞᱳᱜ ᱢᱮᱱᱟᱜᱼᱟ ᱡᱟᱦᱟᱸ ᱟᱨ ᱪᱷᱚ ᱛᱟᱨᱤᱠᱷ ᱦᱤᱞᱳᱜ ᱯᱚᱱᱮᱨᱚ ᱛᱟᱨᱤᱠᱷ ᱦᱤᱞᱳ ᱢᱟᱱᱮ ᱚᱱᱠᱟ ᱜᱮ ᱠᱟᱹᱴᱤᱡ ᱞᱟᱛᱟᱨ ᱞᱟᱛᱟᱨ ᱧᱚᱜ ᱢᱮᱱᱟᱜ ᱛᱟᱞᱮᱭᱟ ᱦᱟᱸᱜ᱾
ᱚᱻ ᱟᱪᱪᱷᱟ ᱟᱪᱪᱷᱟ ᱱᱚᱰᱮ ᱠᱚ ᱠᱷᱮᱞ ᱟᱹᱜᱩ ᱠᱮᱫᱟ ᱟᱫᱚ ᱵᱟᱠᱚ ᱫᱟᱲᱮᱭᱟᱫᱟ ᱱᱟᱸᱜ ᱦᱚᱞᱟ ᱢᱟᱫᱷᱮᱨ ᱨᱮ ᱠᱚ ᱪᱟᱞᱟᱣ ᱞᱮᱱᱟ ᱾
ᱚᱻ
ᱟᱫᱚ ᱟᱹᱰᱤ ᱫᱤᱱ ᱜᱮ ᱦᱟᱸᱜ ᱵᱟᱠᱚ ᱯᱮᱠᱴᱤᱥ ᱠᱟᱫᱟ ᱟᱫᱚ ᱱᱚᱜᱚᱭ ᱩᱰᱩᱠᱚᱜ ᱠᱟᱱᱟ ᱠᱚ ᱟᱨᱠᱤ᱾ ᱠᱷᱮᱞ ᱠᱚ ᱩᱰᱩᱠ ᱦᱳᱭ ᱞᱮᱱᱟ ᱛᱚ ᱵᱟᱠᱚ ᱫᱟᱲᱮᱭᱟᱜ ᱠᱟᱱᱟ ᱱᱤᱛᱚᱜ ᱫᱚ ᱫᱤᱱ ᱜᱮᱠᱚ ᱪᱟᱞᱟᱜ ᱠᱟᱱᱟ ᱯᱨᱮᱠᱴᱤᱥ ᱾
ᱦᱳᱭ ᱟᱫᱚ ᱚᱱᱮ ᱚᱱᱟᱜᱮ ᱠᱤᱪᱷᱩ ᱠᱤᱪᱷᱩ ᱜᱤᱫᱽᱨᱟᱹᱟᱜ ᱱᱚᱝᱠᱟ ᱡᱟᱦᱟᱸ ᱫᱤᱱ ᱠᱷᱚᱱ ᱫᱚ ᱵᱟᱠᱚ ᱯᱮᱠᱴᱤᱥ ᱛᱮ ᱟᱫᱚ ᱚᱝᱠᱟ ᱥᱩᱨ ᱦᱮᱡ ᱠᱟᱛᱮᱜ ᱠᱚ ᱩᱱᱫᱚ ᱟᱫᱚ ᱡᱳᱨ ᱠᱩᱨᱩᱢᱩᱴᱩ ᱠᱚ ᱪᱷᱩᱴᱟᱹᱣ ᱠᱚᱜᱼᱟ᱾
ᱦᱳᱭ ᱟᱞᱮ ᱱᱚᱸᱰᱮᱱ ᱫᱚ ᱟᱨᱦᱚᱸ ᱠᱚ ᱮᱴᱟᱜ ᱨᱚᱠᱚᱢ ᱜᱮᱭᱟ ᱩᱱᱠᱩ ᱫᱚ ᱡᱮᱫᱤᱱ ᱠᱷᱮᱞ ᱢᱮᱱᱟᱜ ᱛᱟᱠᱚᱣᱟ ᱚᱱᱟ ᱞᱟᱦᱟ ᱦᱤᱞᱳᱜ ᱢᱤᱫ ᱫᱤᱱ ᱜᱮ ᱟᱫᱚ ᱚᱱᱟ ᱞᱮᱠᱟ ᱛᱮᱫᱚ ᱠᱟᱹᱴᱤᱡ ᱡᱟᱞᱟ ᱜᱮᱭᱟ ᱦᱮᱸ ᱵᱟᱝ ᱡᱤᱛᱟᱹᱣ ᱫᱚ᱾
ᱦᱳᱭ ᱚᱱᱠᱟ ᱡᱮ ᱜᱟᱯᱟ ᱠᱷᱮᱞ ᱠᱟᱱᱟ ᱛᱮᱦᱤᱧ ᱡᱩᱫᱤᱢ ᱠᱷᱮᱞᱟ ᱟᱥᱮ ᱚᱱᱠᱟ ᱫᱚ ᱱᱤᱭᱚᱢ ᱫᱚ ᱱᱚᱝᱠᱟ ᱠᱟᱱᱟ ᱡᱮ ᱵᱚᱞ ᱠᱷᱮᱞᱛᱮ ᱡᱩᱫᱤ ᱜᱟᱯᱟ ᱠᱷᱮᱞ ᱛᱟᱦᱮᱱᱟ ᱛᱟᱦᱚᱞᱮ ᱛᱮᱦᱤᱧ ᱫᱚ ᱯᱞᱮᱭᱟᱨ ᱠᱚᱫᱚ ᱠᱚ ᱨᱮᱥᱴ ᱦᱚᱪᱚ ᱠᱚᱣᱟ ᱛᱤᱦᱤᱧ ᱫᱚ ᱡᱤᱨᱟᱹᱣ ᱦᱚᱪᱚ ᱠᱚᱣᱟ ᱠᱚ ᱜᱟᱯᱟ ᱡᱩᱫᱤ ᱠᱷᱮᱞ ᱛᱟᱦᱮᱱᱟ ᱚᱱᱠᱟᱱᱟᱜ ᱟᱫᱚ ᱟᱵᱚ ᱱᱚᱣᱟ ᱠᱚᱨᱮ ᱫᱚ ᱡᱟᱦᱟᱸ ᱞᱳᱠᱟᱞ ᱠᱚᱨᱮ ᱫᱚ ᱩᱱᱟᱹᱜ ᱫᱚ ᱵᱟᱠᱚ ᱱᱤᱭᱚᱢ ᱠᱚᱫᱚ ᱵᱟᱠᱚ ᱯᱷᱳᱞᱳᱭᱟ᱾ ᱜᱟᱯᱟ ᱠᱟᱱᱟ ᱛᱮᱦᱤᱧ ᱦᱚᱸᱠᱚ ᱠᱷᱮᱞᱟᱜᱼᱟ᱾
ᱦᱩᱸ ᱠᱟᱛᱷᱟ ᱠᱟᱱᱟ ᱛᱮᱦᱮᱧ ᱦᱚ ᱠᱷᱟᱹᱞᱤ ᱛᱮᱦᱮᱧ ᱜᱮᱠᱚ ᱠᱷᱮᱞ-ᱟ ᱠᱷᱮᱞ ᱠᱟᱛᱮ ᱜᱮ ᱪᱟᱞᱟᱣ
ᱟᱫᱚ ᱚᱱᱠᱟ ᱚᱱᱠᱟ ᱠᱟᱛᱮᱫ ᱫᱚ ᱟᱫᱚ ᱠᱷᱮᱞ ᱜᱮ ᱦᱩᱭᱩᱜᱼᱟ ᱞᱟᱸᱜᱟ ᱜᱮ ᱦᱩᱭᱩᱜᱼᱟ ᱟᱫᱚ ᱚᱱᱠᱟ ᱯᱮᱨᱟᱭᱤᱡᱽ ᱫᱚ ᱚᱱᱠᱟ ᱫᱚ ᱵᱟᱝ ᱦᱩᱭᱩᱜᱼᱟ᱾
ᱦᱩᱸ ᱯᱮᱨᱟᱭᱤᱡ ᱫᱚ ᱢᱩᱥᱠᱤᱞ ᱜᱮᱭᱟ ᱱᱤᱝᱠᱟᱹ ᱠᱷᱮᱞ ᱛᱮᱫᱚ᱾
ᱦᱩᱸ ᱾ ᱚᱱᱠᱟ ᱠᱷᱮᱞ ᱠᱟᱛᱮᱫ ᱫᱚ ᱳᱭ ᱵᱷᱟᱡᱜᱳ ᱡᱳᱨ ᱛᱮᱜᱮ ᱯᱮᱨᱟᱭᱤᱡ ᱦᱩᱭᱩᱜᱼᱟ ᱚᱱᱮ ᱠᱷᱮᱞ ᱛᱮᱫᱚ ᱥᱤᱭᱳᱨ ᱠᱟᱛᱮᱫ ᱫᱚ ᱵᱟᱢ ᱞᱟᱹᱭ ᱪᱮᱫ ᱡᱮ ᱯᱮᱨᱟᱭᱤᱡ ᱦᱩᱭᱩᱜ ᱜᱮᱭᱟ᱾
ᱦᱩᱸ ᱾
ᱛᱟᱦᱚᱞᱮ ᱜᱚᱝᱠᱮ ᱪᱮᱫ ᱞᱤᱧ ᱞᱟᱹᱭᱮᱫ ᱛᱟᱦᱮᱹ ᱛᱟᱦᱚᱞᱮ ᱵᱚᱞ ᱠᱷᱮᱞ ᱵᱟᱫ ᱠᱟᱛᱮᱫ ᱟᱨ ᱡᱟᱦᱟᱱᱟᱜ ᱠᱚ ᱠᱷᱮᱞ ᱦᱚᱪᱚᱭ ᱜᱮᱭᱟ ᱥᱮ ᱵᱟᱝ? ᱡᱮᱢᱚᱱ ᱱᱚᱣᱟ ᱠᱚᱨᱮ ᱫᱚ ᱵᱷᱚᱞᱤᱵᱚᱞ ᱟᱨ ᱠᱨᱤᱠᱮᱴ ᱠᱚᱦᱚᱸ ᱦᱩᱭᱩᱜ ᱜᱮᱭᱟ ᱟᱨᱠᱤ ᱢᱟᱡᱷᱮ ᱢᱚᱫᱽᱫᱷᱮ ᱾
ᱵᱟᱝ ᱱᱚᱛᱮ ᱫᱚᱻ ᱵᱚᱞ ᱠᱷᱮᱞ ᱜᱮ ᱵᱷᱚᱞᱤᱵᱚᱞ ᱠᱨᱤᱠᱮᱴ ᱮᱢᱟᱱ ᱠᱚᱫᱚ ᱵᱟᱝ ᱠᱚ ᱠᱷᱮᱞᱪᱳᱭᱟ᱾
ᱦᱩᱸ᱾ ᱟᱫᱚ ᱚᱱᱮ ᱚᱱᱠᱟ ᱦᱮᱸ ᱱᱚᱛᱮ ᱢᱮᱱᱟᱜ ᱠᱚᱣᱟ ᱠᱚᱭᱮᱠ ᱜᱩᱞᱟᱹ ᱜᱤᱫᱽᱨᱟᱹ ᱢᱟᱱᱮ ᱫᱤᱠᱩ ᱜᱤᱫᱽᱨᱟᱹ ᱠᱚ ᱢᱮᱱᱟᱜ ᱠᱚᱣᱟ ᱛᱚ ᱟᱫᱚ ᱩᱱᱠᱩ ᱠᱨᱤᱠᱮᱴ ᱠᱚ ᱠᱷᱮᱞ ᱜᱮᱭᱟ ᱵᱮᱥᱤ, ᱩᱱᱠᱩ ᱫᱚ ᱦᱟᱸᱜ ᱵᱳᱞ ᱫᱚ ᱵᱟᱠᱚ ᱠᱷᱮᱞᱟ ᱱᱚᱶᱟ ᱠᱚᱨᱮᱱ ᱫᱚ ᱟᱨᱠᱤ,
ᱟᱫᱚ ᱚᱱᱟ ᱠᱷᱟᱹᱛᱤᱨ ᱚᱱᱟ ᱠᱷᱟᱹᱛᱤᱨ ᱩᱱ ᱩᱱᱤ ᱜᱮᱠᱚ ᱫᱚᱦᱚ ᱵᱟᱲᱟᱭ ᱜᱮᱭᱟ ᱱᱚᱣᱟ ᱥᱩᱨ ᱠᱚᱨᱮ ᱢᱮᱱᱟᱜ ᱠᱚᱣᱟ ᱛᱚ ᱟᱫᱚ, ᱵᱚᱲᱚ ᱵᱚᱲᱚ ᱠᱚ ᱠᱷᱮᱞ ᱦᱚᱪᱩᱭᱟ ᱠᱚᱮ ᱵᱷᱟᱜᱤ ᱜᱮ, ᱢᱟᱨᱟᱝ ᱢᱟᱨᱟᱝ ᱠᱷᱮᱞ ᱜᱮ ᱠᱨᱤᱠᱮᱴ ᱠᱷᱮᱞ᱾
ᱢᱟᱨᱟᱝ ᱢᱟᱨᱟᱝ ᱞᱟᱹᱴᱩ ᱞᱟᱹᱴᱩ ᱢᱟᱱᱮ ᱠᱟᱹᱣᱰᱤ ᱨᱮᱱᱟᱜ ᱜᱮ ᱵᱟᱝ᱾
ᱦᱳᱭ ᱠᱟᱣᱰᱤ ᱨᱮᱱᱟᱜ ᱜᱮ᱾ ᱟᱨ ᱛᱟᱦᱚᱞᱮ ᱤᱭᱟᱹ ᱠᱷᱮᱞ ᱠᱚᱫᱚ ᱦᱩᱭᱩᱜ ᱜᱮᱭᱟ ᱥᱮ ᱵᱟᱝ? ᱢᱮᱨᱚᱢ ᱠᱚ ᱦᱩᱭᱩᱜ ᱜᱮᱫᱚ ᱢᱮᱨᱚᱢ ᱠᱷᱮᱞ ᱠᱚ ᱟᱨᱚ ᱟᱨᱚ ᱪᱮᱞᱤ ᱥᱩᱠᱨᱤ ᱠᱚ ᱫᱚᱦᱚ ᱠᱚ ᱚᱱᱟ ᱠᱷᱮᱞ
ᱢᱮᱨᱚᱢ᱾ ᱠᱷᱮᱞ ᱫᱚ ᱱᱚᱸᱰᱮ ᱞᱟᱦᱟ ᱞᱟᱦᱟ ᱦᱩᱭᱩᱜ ᱠᱟᱱ ᱛᱟᱦᱮᱸ ᱰᱷᱤᱰᱤ, ᱵᱷᱮᱰᱟ ᱠᱷᱮᱞ ᱚᱱᱟ ᱡᱚᱢᱥᱮᱱ ᱡᱟᱭᱜᱟ ᱠᱟᱱ ᱜᱮᱭᱟ᱾ ᱟᱫᱚ ᱚᱸᱰᱮ ᱟᱫᱚ ᱢᱤᱫ ᱦᱚᱲ ᱛᱮᱜᱮ ᱠᱷᱮᱞ ᱦᱚᱪᱚᱭᱮᱫ ᱛᱟᱦᱮᱸᱜ, ᱮ ᱢᱟᱱᱮ ᱰᱟᱠᱛᱟᱨ ᱰᱟᱠᱛᱟᱨ ᱠᱚ ᱢᱮᱛᱟᱭᱟ ᱰᱟᱠᱛᱟᱨ ᱠᱟᱱ ᱜᱮᱭᱟᱭ᱾ ᱩᱱᱤ ᱮᱠᱷᱞᱟ ᱛᱮᱜᱮ ᱠᱷᱮᱞ ᱦᱚᱪᱚᱭᱮᱫ ᱛᱟᱦᱮᱸᱫ ᱟᱫᱚ ᱩᱱᱤ ᱦᱚᱸ ᱱᱮᱛᱟᱨ ᱫᱚ ᱵᱚᱭᱮᱥ ᱮᱱᱟ ᱛᱟᱦᱚᱞᱮ ᱮᱠᱷᱞᱟ ᱛᱮᱫᱚ ᱵᱟᱝ ᱫᱟᱲᱮᱭᱟᱜ ᱠᱟᱱᱟ᱾ ᱟᱫᱚ ᱚᱱᱟ ᱛᱮ ᱦᱮᱛᱟᱨ ᱫᱚ ᱚᱸᱰᱮ ᱦᱚᱸ ᱚᱱᱠᱟ ᱵᱷᱮᱰᱟ ᱠᱷᱮᱞ ᱫᱚ ᱵᱟᱝ ᱦᱩᱭᱩᱜ ᱠᱟᱱᱟ᱾
ᱟᱫᱚ ᱮᱠᱞᱟ ᱛᱮᱫᱚ ᱛᱤᱱᱟᱹᱜ ᱤᱭᱟᱹᱭᱟ ᱜᱚᱲᱚ ᱥᱚᱯᱚᱦᱚᱫ ᱵᱟᱝ ᱛᱟᱦᱮᱸ ᱞᱮᱱᱠᱷᱟᱱ ᱦᱮᱸ ᱵᱟᱝ,
ᱦᱳᱭ᱾ ᱟᱫᱚ ᱚᱸᱰᱮ ᱨᱮᱱ ᱟᱹᱛᱩ ᱚᱸᱰᱮ ᱨᱮᱱ ᱚᱱᱟ ᱴᱚᱴᱷᱟ ᱨᱮᱱ ᱦᱚᱲ ᱜᱮ ᱩᱱᱟᱹᱜ ᱵᱟᱠᱚ ᱜᱚᱲᱚ ᱟᱭᱟ᱾ ᱦᱳᱭᱛᱳ ᱟᱭᱟᱜ ᱫᱚ ᱟᱭᱟᱜ ᱜᱮ ᱡᱷᱚᱛᱚ ᱠᱤᱪᱷᱩ ᱢᱮᱱᱟᱜ ᱛᱟᱭᱟ᱾ ᱯᱮᱱᱰᱮᱞ ᱠᱚ ᱢᱟᱭᱤᱠ ᱠᱚ ᱡᱚᱛᱚ ᱜᱮ ᱢᱮᱱᱟᱜ ᱛᱟᱭᱟ ᱟᱫᱚ ᱚᱱᱮ ᱢᱤᱫᱴᱮᱱ ᱜᱚᱲᱚ ᱦᱚᱲ
ᱦᱩᱸ ᱦᱩᱸ, ᱜᱚᱲᱚ ᱦᱚᱲ ᱵᱟᱭ ᱛᱟᱦᱮᱸ ᱞᱮᱱ ᱠᱷᱟᱱ ᱦᱮ ᱵᱟᱝ,
ᱦᱳᱭ, ᱩᱱᱤ ᱫᱚ ᱞᱟᱹᱭᱟᱭ ᱟᱯᱮ ᱥᱮᱨᱟᱹᱯ ᱛᱟᱦᱮᱱ ᱯᱮ᱾ ᱡᱚᱛᱚ ᱡᱟ ᱦᱩᱭᱩᱜᱼᱟ ᱪᱮᱫ ᱪᱤᱠᱟᱹᱜᱼᱟ ᱤᱧ ᱧᱮᱞᱟᱹᱧ ᱥᱮᱨᱟᱹᱯ ᱟᱯᱮ ᱫᱚ ᱤᱧ ᱥᱟᱶᱛᱮ ᱛᱟᱦᱮᱱ ᱯᱮ ᱥᱮᱨᱮᱯ ᱠᱚᱭᱚᱜ ᱵᱟᱲᱟᱭ ᱯᱮ᱾
ᱦᱳᱭ ᱦᱳᱭ, ᱵᱷᱟᱜᱮ ᱦᱚᱲ ᱜᱮ ᱛᱟᱦᱮᱸ ᱠᱟᱱᱟᱭ ᱛᱟᱦᱚᱞᱮ᱾
ᱠᱚ ᱞᱟᱹᱭᱟ ᱵᱟᱝ ᱵᱟᱠᱚ ᱴᱟᱭᱤᱢᱚᱜᱼᱟ, ᱛᱟᱦᱚᱞᱮ ᱟᱫᱚ ᱞᱟᱹᱭᱟᱭ ᱮᱠᱞᱟ ᱛᱮᱫᱚ ᱡᱚᱠᱷᱚᱱ ᱤᱧᱜᱮ ᱩᱱᱟᱹᱜ ᱤᱧ ᱠᱷᱴᱟᱜᱼᱟ, ᱛᱟᱦᱞᱮ ᱦᱚᱨ ᱫᱚ ᱵᱟᱠᱚ ᱠᱷᱟᱴᱟᱜᱼᱟ, ᱛᱟᱦᱚᱞᱮ ᱞᱟᱹᱭ ᱫᱟᱭ ᱤᱧ ᱦᱚᱸ ᱟᱫᱚ ᱮᱠᱞᱟ ᱛᱮᱫᱚ ᱦᱚᱦᱚ ᱫᱟᱲᱮᱭᱟᱜ ᱟᱹᱧ, ᱦᱚᱦᱚ ᱠᱮᱭᱟᱹᱧ᱾
ᱦᱚᱲ ᱡᱩᱫᱤ ᱟᱫᱚ ᱨᱟᱹᱥᱠᱟᱹ ᱵᱟᱠᱚ ᱵᱩᱡᱷᱟᱹᱣᱟ ᱛᱟᱦᱞᱮ ᱞᱟᱹᱜᱤᱫ ᱱᱚᱣᱟ ᱫᱚ ᱦᱮᱸ ᱵᱟᱝ,
ᱦᱩᱸ᱾
ᱛᱟᱦᱚᱞᱮ ᱟᱯᱮ ᱚᱱᱛᱮ ᱫᱚ ᱵᱷᱮᱰᱟ ᱠᱷᱮᱞ ᱢᱮᱨᱚᱢ ᱠᱷᱮᱞ ᱠᱚᱫᱚ ᱦᱩᱭᱩᱜ ᱟ ᱥᱮ ᱵᱟᱝ?
ᱦᱩᱸ᱾ ᱵᱟᱝ ᱜᱮ ᱟᱞᱮ ᱱᱚᱛᱮ ᱟᱫᱚ ᱚᱱᱛᱮ ᱪᱟᱞᱟᱣ ᱵᱟᱲᱟ ᱞᱮᱱᱟ ᱠᱚ ᱜᱤᱫᱽᱨᱟᱹ ᱠᱚ ᱟᱨᱠᱤ, ᱚᱱᱛᱮ ᱠᱤᱪᱷᱩ ᱥᱟᱺᱜᱤᱧ ᱧᱚᱜ ᱨᱮᱜᱮ ᱱᱚᱛᱮ ᱟᱞᱮ ᱥᱩᱨ ᱠᱚᱨᱮ ᱫᱚ ᱟᱫᱚ ᱪᱟᱞᱟᱣ ᱚᱱᱟᱛᱮᱧ ᱩᱭᱦᱟᱹᱨ ᱜᱚᱫ ᱠᱮᱫᱟ,
ᱦᱚᱸ᱾
ᱟᱨ ᱛᱟᱦᱚᱞᱮ ᱫᱟᱜ ᱟᱠᱟᱫ ᱫᱚᱭ ᱠᱟᱱ ᱛᱟᱯᱮᱭᱟ?
ᱵᱟᱝ ᱱᱤᱛᱚᱜ ᱫᱚ ᱵᱟᱭ ᱥᱤᱛᱩᱝ ᱠᱟᱫᱟ ᱢᱮᱜᱷᱞᱟ ᱢᱮᱜᱷᱞᱟ ᱵᱷᱟᱵ ᱢᱮᱱᱟᱜ-ᱟ᱾ ᱟᱫᱚ ᱠᱷᱮᱞ ᱠᱷᱮᱞ ᱛᱮ ᱫᱟᱜ ᱨᱮᱦᱚᱭ ᱩᱱᱫᱚ ᱴᱷᱤᱠ ᱜᱮᱭᱟ ᱟᱫᱚ ᱠᱷᱮᱞ ᱞᱟᱦᱟ ᱡᱩᱫᱤ ᱵᱟᱭ ᱫᱟᱜᱟ ᱮᱱᱠᱷᱟᱱ ᱵᱟᱝ ᱪᱮᱫᱠᱟ ᱞᱤᱧ ᱞᱟᱹᱭ ᱠᱮᱫᱟ ᱠᱷᱮᱞ ᱞᱟᱦᱟ ᱡᱩᱫᱤᱭ ᱫᱟᱜᱟᱭ ᱛᱟᱦᱚᱞᱮ ᱠᱚᱲᱟ ᱜᱟᱛᱮᱜ ᱫᱚ ᱵᱟᱠᱚ ᱦᱤᱡᱩᱜᱼᱟ ᱡᱩᱫᱤ ᱠᱷᱮᱞ ᱠᱷᱮᱞ ᱛᱮ ᱫᱟᱜᱟ ᱛᱟᱦᱚᱞᱮ ᱩᱱ ᱫᱚ ᱵᱤᱫᱷᱣᱟᱹ ᱜᱮᱭᱟᱭ ᱥᱮ ᱚᱠᱚ ᱞᱟᱹᱭᱟ ᱦᱮᱸ ᱟᱫᱚ ᱵᱟᱵᱚᱱ ᱨᱩᱣᱟᱹᱲᱟ ᱥᱮᱭ ᱵᱚᱱ ᱞᱚᱦᱚᱫᱚᱜᱼᱟ ᱦᱟᱸᱜ ᱨᱩᱣᱟᱹᱲ ᱛᱮᱦᱚᱸ᱾ ᱚᱱᱟ ᱦᱚᱛᱮᱡ ᱛᱮᱫᱚ ᱠᱚ ᱦᱤᱡᱩᱜ ᱠᱟᱱ ᱜᱮᱭᱟ ᱦᱟᱸᱜ᱾
ᱚ ᱛᱟᱦᱞᱮ ᱢᱤᱫᱷᱟᱣ ᱨᱮᱯᱮ ᱮᱦᱚᱵ ᱠᱷᱮᱞᱟ ᱦᱮᱸ ᱵᱟᱝ?
ᱦᱳᱭ ᱟᱫᱚ ᱩᱱᱫᱚ ᱦᱚᱲᱢᱚ ᱠᱚ ᱞᱚᱞᱚ ᱠᱚᱜᱼᱟ ᱥᱮ ᱩᱱᱫᱚ ᱞᱚᱦᱚᱫ ᱦᱚ ᱩᱱᱟᱹᱜ ᱫᱚ ᱵᱟᱠᱚ ᱤᱭᱟᱹᱟᱜ-ᱟ ᱜᱟ ᱡᱚᱜᱼᱟ᱾ ᱩᱱ ᱫᱚ ᱨᱟᱵᱟᱝ ᱦᱚᱸ ᱵᱟᱝ ᱨᱟᱵᱟᱝ ᱠᱚᱣᱟ ᱡᱩᱫᱤ ᱱᱤᱛᱚᱜ ᱠᱷᱚᱱ ᱵᱮᱱ ᱞᱚᱦᱚᱫᱚᱜᱼᱟ ᱛᱟᱦᱚᱞᱮ ᱱᱤᱛᱚᱜ ᱫᱚ ᱦᱟᱞᱠᱟ ᱦᱟᱞᱠᱟᱛᱮ ᱦᱟᱞᱠᱟ ᱦᱟᱞᱠᱟᱛᱮ ᱨᱟᱵᱟᱝ ᱠᱚ ᱜᱮᱭᱟ ᱦᱟᱸᱜ ᱟᱫᱚ ᱠᱚ ᱞᱟᱹᱭᱟ ᱮᱸ ᱵᱟᱵᱚᱱ ᱠᱷᱮᱞᱟ ᱛᱮᱦᱮᱸᱧ ᱫᱚ᱾
ᱚᱻ ᱟᱪᱪᱷᱟ᱾ ᱟᱨ ᱚᱲᱟᱜ ᱥᱮᱫ ᱫᱚ?
ᱦᱮᱸ᱾
ᱟᱫᱚ ᱛᱟᱦᱚᱞᱮ ᱛᱤᱱᱟᱹᱜ ᱧᱤᱫᱟᱹ ᱥᱮᱫ ᱯᱮ ᱨᱩᱣᱟᱹᱲ ᱜᱮᱭᱟ?
ᱱᱚᱝᱠᱟ ᱨᱩᱣᱟᱹᱲ ᱜᱮᱭᱟᱞᱮ ᱪᱷᱚᱴᱟ ᱥᱟᱲᱮ ᱪᱷᱚᱴᱟ᱾ ᱥᱟᱲᱮ ᱪᱷᱚᱴᱟ ᱨᱮ ᱠᱷᱮᱞ ᱞᱮ ᱪᱟᱵᱟᱭᱟ᱾ ᱦᱮᱸ ᱨᱩᱣᱟᱹᱲ ᱠᱚᱛᱮ ᱥᱟᱛ ᱴᱟ ᱵᱟᱡᱟᱜ ᱜᱮᱭᱟ᱾
ᱥᱟᱛ ᱴᱟ ᱜᱟᱱ ᱵᱟᱡᱟᱭ ᱜᱚᱫᱚᱜ-ᱟ᱾ ᱟᱸᱡᱚᱢ ᱫᱟᱵᱤᱱ ᱜᱚᱝᱠᱮ?
ᱦᱮᱸ
ᱚ ᱞᱟᱹᱭ ᱫᱤᱞᱤᱧ ᱟᱸᱡᱚᱢ ᱫᱟ ᱵᱤᱱ?
ᱦᱮᱸ ᱟᱸᱡᱚᱢ ᱫᱚᱞᱤᱧ ᱟᱸᱡᱚᱢ ᱮᱫᱟ ᱚᱱᱮ ᱛᱟᱞᱟᱨᱮ ᱪᱮᱫ ᱵᱮᱱ ᱞᱟᱹᱭ ᱠᱮᱫᱟ ᱵᱟᱹᱞᱤᱧ ᱟᱸᱡᱚᱢ ᱞᱮᱫᱟ ᱚᱱᱟ ᱫᱚ?
ᱚ ᱞᱟᱹᱭ ᱫᱟᱞᱤᱧ ᱢᱳᱴᱟᱢᱳᱴᱤ ᱥᱟᱛ ᱴᱟ ᱜᱟᱱ ᱫᱚ ᱵᱟᱡᱟᱣ ᱜᱚᱫᱚᱜ ᱜᱮᱭᱟ ᱨᱩᱣᱟᱹᱲ ᱛᱮ?
ᱦᱳᱭ ᱥᱟᱛ ᱴᱟ ᱜᱟᱱ ᱫᱚ ᱵᱟᱡᱟᱣ ᱜᱚᱫᱚᱜ ᱜᱮᱭᱟ᱾
ᱟᱞᱮ ᱱᱚᱛᱮ ᱫᱚ ᱠᱷᱮᱞ ᱫᱚ ᱦᱟᱸᱜ ᱠᱚ ᱢᱩᱪᱟᱹᱫᱟ ᱚᱱᱠᱟᱜᱮ ᱟᱯᱮᱠᱟᱜᱮ ᱢᱮᱱᱠᱷᱟᱱ ᱟᱨ ᱫᱩᱲᱩᱵ ᱠᱟᱛᱮᱫ ᱟᱰᱰᱟᱭᱟᱠᱚ ᱟᱹᱰᱤ ᱜᱷᱟᱹᱲᱤᱡ ᱟᱨ ᱤᱭᱟᱹ ᱯᱚᱨᱮ ᱠᱷᱮᱞ ᱪᱟᱵᱟ ᱠᱟᱛᱮᱫ᱾ ᱚᱱᱟᱛᱮ ᱦᱤᱥᱟᱹᱵᱽ ᱨᱮᱱᱟᱜ ᱫᱚ ᱢᱟᱱᱮ ᱟᱴᱴᱟ ᱥᱮᱫ ᱠᱚ ᱨᱩᱣᱟᱹᱲ ᱜᱮᱭᱟ ᱟᱨᱦᱚᱸ ᱠᱷᱟᱱ ᱚᱠᱟ ᱦᱤᱞᱳᱜ ᱫᱚ ᱠᱟᱱᱟ ᱚᱠᱟ ᱦᱤᱞᱳᱜ ᱠᱚᱨᱮ ᱫᱚ᱾